ᱚᱛᱮ ᱡᱷᱟᱨ ᱜᱮ,
ᱦᱚᱭ ᱜᱚᱝᱠᱮ ᱡᱚᱸᱦᱟᱨ᱾
ᱦᱚᱸ ᱟᱪᱪᱷᱟ ᱜᱚᱝᱠᱮ ᱱᱟᱯᱟᱭ ᱵᱟᱲᱟ ᱜᱮ,?
ᱦᱮᱸ ᱜᱚᱝᱠᱮ ᱟᱹᱞᱤᱧ ᱫᱚ ᱱᱟᱯᱟᱭ ᱵᱟᱲᱟ ᱜᱮ ᱟᱵᱮᱱ ᱜᱮ
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ
ᱳᱸ
ᱦᱳᱭ,
ᱟᱨ ᱛᱟᱦᱚᱞᱮ ᱜᱚᱝᱠᱮ ᱛᱮᱦᱮᱧ ᱫᱚᱞᱟᱝ ᱨᱚᱯᱚᱲᱟ, ᱟᱨ ᱧᱮᱞ ᱡᱚᱝ ᱞᱮᱠᱷᱟᱱ ᱡᱟᱭᱜᱟ ᱵᱟᱨᱮ ᱠᱚ ᱤᱫᱤ ᱠᱟᱛᱮᱫ,
ᱦᱩᱸ ᱦᱳᱭ ᱜᱚᱢᱠᱮ ᱟᱪᱪᱷᱟ, ᱧᱮᱞ ᱡᱚᱝ ᱱᱚᱝᱠᱟ ᱱᱟᱯᱟᱭ ᱡᱟᱭᱜᱟ ᱵᱟᱝ ᱟᱪᱪᱷᱟ ᱛᱟᱦᱚᱞᱮᱧ ᱞᱟᱹᱭ ᱫᱟ ᱜᱚᱝᱠᱮ ᱦᱳᱭ ᱩᱸᱻ ᱧᱮᱞ ᱡᱚᱝ ᱡᱟᱭᱜᱟ ᱫᱚ ᱟᱭᱢᱟ ᱜᱚᱴᱟᱝ ᱢᱮᱱᱟᱜᱼᱟ ᱱᱚᱛᱮ ᱟᱞᱮ ᱥᱮᱫ ᱮᱢ ᱧᱮᱞ ᱞᱮᱠᱷᱟᱱ ᱢᱟᱱᱮ ᱱᱚᱛᱮ ᱟᱞᱮᱥᱮᱱ ᱢᱮᱱᱟᱜᱼᱟ ᱥᱩᱥᱱᱤ ᱥᱩᱥᱩᱱᱤᱭᱟ ᱵᱩᱨᱩ ᱚᱱᱟ ᱢᱤᱫᱴᱟᱝ ᱵᱩᱨᱩ, ᱟᱨ ᱱᱚᱛᱮ ᱢᱮᱱᱟᱜ ᱟᱠᱟᱫᱟ ᱤᱭᱟᱹ ᱱᱚᱣᱟ ᱢᱟᱭᱛᱷᱚᱱ ᱢᱟᱭᱛᱷᱟᱱ ᱢᱟᱭᱛᱷᱟᱱ ᱢᱟᱱᱮ ᱢᱟᱭᱛᱷᱟᱱ ᱥᱩᱨ ᱨᱮ ᱢᱟᱱᱮ ᱚᱱᱟ ᱰᱮᱢ ᱦᱚᱸ ᱠᱟᱱᱟ ᱟᱨ ᱪᱮᱛᱟᱱ ᱥᱩᱨ ᱨᱮ ᱚᱱᱟ ᱡᱟᱦᱟᱸ ᱢᱤᱫᱴᱮᱱ ᱢᱮᱱᱟᱜ ᱟᱠᱟᱫᱟ ᱚᱱᱟ ᱯᱟᱹᱧᱪᱤᱛ ᱵᱩᱨᱩ, ᱚᱱᱟᱠᱤᱱ ᱡᱟᱭᱜᱟ ᱫᱚ ᱢᱟᱱᱮ ᱠᱟᱹᱴᱤᱡ ᱥᱩᱨ ᱥᱩᱨ ᱜᱮᱭᱟ ᱦᱳᱭ ᱢᱟᱱᱮ ᱚᱱᱟ ᱚᱱᱟ ᱦᱚᱛᱮᱡ ᱛᱮᱜᱮ ᱢᱟᱱᱮ ᱚᱸᱰᱮ ᱡᱟᱹᱥᱛᱤ ᱠᱟᱭᱛᱮ ᱦᱚᱲ ᱢᱟᱱᱮ ᱫᱟᱬᱟᱱ ᱜᱮᱠᱚ ᱦᱤᱡᱩᱜ ᱜᱮᱭᱟ ᱚᱸᱰᱮ, ᱦᱳᱭ ᱢᱟᱱᱮ ᱦᱳᱸ ᱢᱟᱱᱮ ᱚᱱᱛᱮ ᱢᱟᱱᱮ ᱢᱟᱭᱛᱷᱚᱱ ᱰᱮᱢ ᱢᱟᱱᱮ ᱚᱱᱛᱮ ᱚᱱᱟ ᱰᱮᱢ ᱧᱮᱞ ᱦᱚᱠᱚ ᱧᱟᱢᱟ ᱟᱨ ᱱᱚᱛᱮ ᱵᱩᱨᱩ ᱦᱚᱸ ᱵᱮᱸ ᱢᱟᱱᱮ ᱚᱱᱟ ᱯᱟᱹᱧᱪᱤᱛ ᱵᱩᱨᱩ ᱢᱟᱱᱮ ᱚᱱᱟ ᱠᱤᱱ ᱫᱚ ᱛᱷᱚᱲᱟ ᱠᱟᱹᱴᱤᱡ ᱥᱩᱨ ᱥᱩᱨ ᱜᱮᱭᱟ ᱛᱚ ᱚᱱᱟ ᱦᱚᱛᱮᱡ ᱛᱮ ᱢᱟᱱᱮ ᱟᱹᱰᱤ ᱰᱷᱮᱨ ᱰᱷᱮᱨ ᱦᱚᱲ ᱟᱹᱰᱤ ᱥᱟᱹᱜᱤᱧ ᱥᱟᱹᱜᱤᱧ ᱨᱮᱱ ᱦᱚᱲ ᱧᱮᱧᱮᱞ ᱠᱚ ᱦᱤᱡᱩᱜ ᱜᱮᱭᱟ ᱦᱩᱸ
ᱳ ᱟᱪᱪᱷᱟ,
ᱟᱨ ᱚᱸᱰᱮ ᱢᱟᱭᱛᱷᱟᱱ ᱨᱮᱱᱟᱜ ᱚᱱᱠᱟᱱᱟᱜ ᱢᱟᱱᱮ ᱡᱤᱱᱤᱥ ᱢᱟᱱᱮ ᱱᱟᱹᱭ ᱢᱟᱱᱮ ᱱᱟᱹᱣᱠᱟᱹ ᱛᱮᱠᱚ ᱫᱟᱬᱟᱱ ᱜᱮᱭᱟ ᱵᱮᱥᱤᱨ ᱵᱷᱟᱜᱽ ᱚᱸᱰᱮ ᱦᱳᱭ ᱟᱨ ᱚᱱᱟ ᱪᱷᱟᱲᱟ ᱚᱱᱟ ᱪᱷᱟᱲᱟ ᱟᱨ ᱦᱚ ᱱᱚᱛᱮ ᱨᱮ ᱢᱮᱱᱟᱜ ᱟᱠᱟᱫᱟ ᱟᱞᱮᱭᱟᱜ ᱵᱮᱥ ᱡᱟᱭᱜᱟ ᱱᱚᱣᱟ ᱧᱮᱞ ᱞᱮᱠᱷᱟᱡ ᱮᱢ ᱱᱚᱣᱟ ᱢᱩᱠᱩᱴ ᱢᱩᱱᱤᱯᱩᱨ, ᱳ ᱰᱮᱢ ᱚᱱᱟ ᱦᱚᱸ ᱟᱹᱰ ᱟᱹᱰᱤ ᱵᱤᱠ ᱢᱟᱱᱮ ᱟᱹᱰᱤ ᱦᱚᱲ ᱜᱮ ᱢᱟᱱᱮ ᱚᱸᱰᱮ ᱧᱮᱧᱮᱞ ᱠᱚ ᱪᱟᱞᱟᱜ ᱜᱮᱭᱟᱹ ᱦᱚᱭ ᱦᱮᱸ ᱟᱨ ᱱᱚᱶᱟ ᱢᱩᱠᱩᱴ ᱢᱩᱱᱤᱯᱩᱨ ᱰᱮᱢ ᱨᱮᱱᱟᱜ ᱡᱟᱦᱟᱸ ᱚᱱᱟᱹ ᱡᱟᱦᱟᱸ ᱚᱱᱟ ᱱᱤᱛᱚᱜ ᱧᱮᱞᱚᱜ ᱠᱟᱱᱟ ᱡᱟᱦᱟᱸ ᱚᱱᱟ ᱱᱟᱹᱭ, ᱚᱱᱟ ᱱᱟᱹᱭ ᱫᱚ ᱦᱟᱯᱮᱱ ᱫᱤᱱ ᱢᱟᱱᱮ ᱢᱟᱱᱮ ᱦᱚᱲ ᱠᱚ ᱴᱷᱮᱱ ᱤᱧ ᱢᱟᱱᱮᱧ ᱚᱱᱠᱟᱧ ᱟᱸᱡᱚᱢ ᱟᱠᱟᱫᱟ ᱡᱮ ᱵᱟᱝ ᱢᱟ ᱚᱱᱟ ᱫᱚ ᱢᱤᱫᱴᱮᱱ ᱤᱭᱟᱹ ᱱᱚᱣᱟ, ᱢᱤᱫᱴᱟᱝ ᱟᱹᱛᱩ ᱜᱮ ᱛᱟᱦᱮᱸ ᱠᱟᱱᱟ᱾ ᱚᱱᱟ ᱡᱟᱦᱟᱸ ᱱᱤᱛᱚᱜ ᱱᱟᱹᱭ ᱵᱟᱵᱚᱱ ᱧᱮᱞ ᱮᱫᱟ᱾
ᱦᱮᱸ
ᱚᱸᱰᱮ ᱫᱚ ᱢᱤᱫ ᱴᱟᱝ ᱟᱹᱛᱩ ᱜᱤ ᱛᱟᱦᱮᱸᱸ ᱠᱟᱱᱟ ᱵᱟᱝᱢᱟ ᱚᱱᱟ ᱢᱤᱫᱴᱟᱝ ᱟᱹᱛᱩ ᱜᱮ ᱛᱟᱦᱮ ᱠᱟᱱᱟ ᱛᱟᱯᱚᱨᱮ ᱢᱟᱱᱮ ᱚᱸᱰᱮ ᱠᱷᱚᱱᱟᱜ ᱢᱟᱱᱮ ᱩᱱᱠᱩ ᱫᱚᱠᱚ ᱞᱟᱜᱟᱣ ᱠᱟᱜ ᱠᱚᱛᱮ ᱢᱟᱱᱮ ᱥᱚᱨᱠᱟᱨ ᱠᱷᱚᱡ ᱠᱚ ᱞᱟᱜᱟᱣ ᱠᱟᱜ ᱠᱚᱛᱮ ᱟᱫᱚ ᱛᱟᱦᱞᱮ ᱩᱱᱠᱩ ᱫᱚ ᱮᱴᱟᱜ ᱮᱴᱟᱜ ᱥᱮᱫ ᱨᱮᱠᱚ ᱵᱟᱥ ᱵᱟᱥᱟ ᱠᱟᱱᱟ ᱛᱟᱯᱚᱨᱮ ᱚᱸᱰᱮ ᱚᱱᱟ ᱢᱤᱫ ᱴᱟᱝ ᱱᱟᱹᱭ ᱛᱚᱞ ᱠᱚ ᱵᱮᱱᱟᱣ ᱟᱠᱟᱫ ᱛᱮ ᱟᱫᱚ ᱱᱤᱛᱚᱜ ᱫᱚ ᱦᱟᱸᱜ ᱚᱸᱰᱮ ᱢᱟᱱᱮ ᱟᱹᱰᱤ ᱩᱛᱟᱹᱨ ᱜᱮᱹᱴ ᱞᱮᱠᱟ ᱢᱮᱱᱟᱜ ᱠᱟᱫᱟ᱾ ᱡᱚᱠᱷᱚᱱ ᱦᱟᱸᱜ ᱫᱟᱜ ᱟᱸᱡᱮᱫ ᱛᱟᱦᱮᱱᱟ ᱩᱱᱫᱚ ᱚᱱᱟ ᱜᱮᱴ ᱫᱚᱠᱚ ᱥᱤᱧ ᱠᱟᱜᱼᱟ ᱦᱳᱭ ᱠᱚᱢ ᱠᱚᱢ ᱫᱟᱜ ᱠᱚ ᱪᱟᱞᱟᱣᱼᱟ᱾ ᱟᱨ ᱡᱚᱠᱷᱚᱱ ᱫᱟᱜ ᱡᱟᱹᱲᱤᱭᱟᱭ ᱰᱷᱮᱨ ᱧᱚᱜ ᱛᱚᱠᱷᱚᱱ ᱫᱚ ᱢᱟᱱᱮ ᱤᱭᱟᱹ ᱠᱟᱜ ᱢᱟᱱᱮ ᱡᱷᱤᱡ ᱠᱟᱜᱼᱟ ᱠᱚ ᱟᱫᱚ ᱛᱚᱠᱷᱚᱱ ᱫᱚ ᱯᱩᱨᱟᱹ ᱰᱷᱮᱨ ᱰᱷᱮᱨ ᱫᱟᱜ ᱯᱟᱨᱚᱢᱚᱜᱼᱟ ᱦᱳ ᱚᱱᱟ ᱚᱱᱟ ᱚᱱᱟ ᱜᱮᱴ ᱫᱚ ᱱᱤᱭᱟᱹ ᱞᱟᱹᱜᱤᱫ ᱛᱮᱠᱚ ᱞᱟᱜᱟᱣ ᱠᱟᱫᱟ ᱵᱟᱝᱢᱟ ᱚᱸᱰᱮ ᱡᱚᱠᱷᱚᱱᱟᱸ ᱫᱟᱜ ᱟᱸᱡᱮᱫᱚᱜᱼᱟ ᱥᱮ ᱛᱚᱠᱷᱚᱱ ᱫᱚ ᱟ ᱠᱚᱢᱚᱜᱼᱟ ᱫᱟᱜ ᱟ ᱚᱱᱟ ᱦᱚᱛ ᱚᱱᱟ ᱜᱮᱴ ᱡᱩᱫᱤ ᱠᱚ ᱥᱤᱧᱟ ᱛᱟᱦᱚᱞᱮ ᱠᱷᱟᱱ ᱫᱚ ᱚᱸᱰᱮ ᱫᱟᱜ ᱠᱚ ᱛᱚᱞ ᱫᱚᱦᱚ ᱫᱟᱲᱮᱭᱟᱜᱼᱟ᱾ ᱚᱱᱟ ᱦᱚᱛᱮᱡ ᱛᱮ ᱚᱱᱟ ᱛᱚᱞ ᱫᱚᱠᱚ ᱵᱮᱱᱟᱣ ᱟᱠᱟᱫᱟ ᱦᱳ ᱚᱱᱟ ᱢᱟᱱᱮ ᱢᱟᱱᱮ ᱪᱮᱛᱟᱱ ᱠᱷᱮᱢ ᱧᱮᱞ ᱞᱮᱠᱷᱟᱱ ᱢᱟᱱᱮ ᱟᱹᱰᱤ ᱵᱚᱛᱚᱨ ᱜᱮ ᱢᱟᱱᱮ ᱯᱩᱨᱟᱹ ᱫᱷᱤᱨᱤ ᱠᱚ ᱢᱮᱱᱟᱜ ᱟᱠᱟᱫᱟ ᱞᱟᱛᱟᱨ ᱨᱮ ᱦᱳᱭ ᱟᱨ ᱚᱸᱰᱮ ᱧᱮᱧᱮᱞ ᱞᱟᱹᱜᱤᱫ ᱛᱮ ᱟᱹᱰᱤ ᱦᱚᱲ ᱠᱚ ᱪᱟᱞᱟᱜ ᱜᱮᱭᱟ ᱦᱳᱭ᱾ ᱫᱤᱭᱤᱭᱟᱹ ᱯᱚᱨ ᱜᱚᱝᱠᱮ ᱛᱟᱦᱞᱮ ᱟᱢ ᱫᱚ ᱫᱟᱬᱟᱱ ᱠᱚᱫᱚ ᱚᱱᱠᱟ ᱫᱚᱢ ᱪᱟᱞᱟᱣ ᱟᱠᱟᱱᱟ ᱥᱮ ᱵᱟᱝ?
ᱦᱳᱭ ᱜᱚᱝᱠᱮ ᱫᱟᱬᱟᱱ ᱠᱚᱫᱚ ᱪᱟᱞᱟᱜ ᱦᱳ ᱠᱟᱱᱟᱱ ᱜᱮᱭᱟ,
ᱦᱳᱭ
ᱚᱱᱟ ᱠᱚ ᱢᱚᱫᱽᱫᱷᱮ ᱜᱮ ᱚᱠᱟ ᱚᱠᱟ ᱡᱟᱭᱜᱟ ᱠᱩᱧ ᱪᱟᱞᱟᱣ ᱵᱟᱲᱟ ᱟᱠᱟᱱᱟ ᱚᱱᱟ ᱠᱟᱹᱴᱤᱡ ᱤᱧ ᱞᱟᱹᱭ ᱮᱫᱟ᱾
ᱦᱳᱭ ᱞᱟᱹᱭ ᱢᱮ᱾
ᱡᱮᱢᱚᱱ ᱢᱮᱱᱛᱮ ᱡᱟᱦᱟᱢ ᱞᱟᱹᱭ ᱠᱮᱫ ᱥᱩᱥᱩᱱᱤ ᱵᱩᱨᱩ ᱚᱸᱰᱮ ᱦᱚᱞᱤᱧ ᱪᱟᱞᱟᱣ ᱵᱟᱲᱟ ᱟᱠᱟᱱᱟ ᱟᱨ ᱱᱟᱛᱮ ᱟᱡᱚᱫᱤᱭᱟᱹ ᱵᱩᱨᱩ ᱚᱱᱟ ᱛᱮ ᱟᱡᱚᱫᱤᱭᱟᱹ ᱵᱩᱨᱩ, ᱥᱩᱥᱱᱤ ᱵᱩᱨᱩ ᱟᱨ ᱱᱚᱱᱛᱮ ᱡᱟᱦᱟᱸ ᱵᱮᱱ ᱞᱟᱹᱭ ᱠᱮᱫ ᱢᱩᱠᱩᱴᱢᱩᱱᱤᱯᱩᱨ ᱰᱮᱢ,
ᱦᱳᱭ
ᱟᱨ ᱯᱩᱨᱤ ᱟᱨ ᱟᱨ ᱦᱟᱱᱛᱮ ᱠᱳᱞᱠᱟᱛᱟ ᱠᱳᱞᱠᱟᱛᱟ ᱨᱮ ᱡᱟᱦᱟᱸ ᱚᱱᱟ ᱪᱤᱲᱤᱭᱟᱹ ᱠᱚ ᱢᱮᱱᱟᱜ ᱟᱠᱟᱫᱟ᱾
ᱦᱳᱭ ᱦᱳᱭ
ᱠᱳᱞᱠᱟᱛᱟ ᱛᱟᱨᱯᱚᱨ ᱢᱟᱭᱛᱷᱟᱱ
ᱦᱳᱭ
ᱛᱟᱨᱯᱚᱨ ᱫᱤᱜᱷᱟ ᱮᱢᱟᱱ ᱮᱢᱟᱱ ᱡᱟᱭᱜᱟ ᱠᱚᱨᱮ ᱫᱟᱬᱟᱱ ᱠᱚᱞᱤᱧ ᱪᱟᱞᱟᱣ ᱵᱟᱲᱟ ᱟᱠᱟᱱᱟ ᱚᱱᱟ ᱠᱚ ᱢᱚᱫᱽᱫᱷᱮᱨᱮ ᱢᱟᱱᱮ ᱥᱩᱥᱱᱤ ᱵᱩᱨᱩ ᱨᱮ ᱪᱟᱞᱟᱣ ᱠᱟᱛᱮᱫ ᱡᱟᱦᱟᱸ ᱠᱚ ᱟᱹᱞᱤᱧ ᱧᱮᱞ ᱡᱚᱝ ᱞᱮᱠᱟᱱᱟᱜ ᱡᱤᱱᱤᱥ ᱠᱚᱞᱤᱧ ᱧᱮᱞ ᱟᱠᱟᱫᱟ ᱚᱱᱟ ᱠᱚ ᱤᱫᱤᱠᱟᱛᱜ ᱠᱟᱹᱴᱤᱡ ᱞᱤᱧ ᱞᱟᱹᱭ ᱮᱫᱟ᱾
ᱦᱳᱭ ᱦᱤᱞᱟᱹᱜ ᱢᱮ
ᱥᱩᱥᱤᱱᱤ ᱵᱩᱨᱩ ᱫᱚ ᱥᱩᱥᱤᱱᱤ ᱵᱩᱨᱩᱢ ᱪᱟᱞᱟᱜᱼᱟ ᱚᱸᱰᱮ ᱫᱚ ᱢᱤᱫ ᱴᱟᱝ ᱵᱩᱨᱩ ᱢᱮᱱᱟᱜ ᱟᱠᱟᱫᱟ ᱚᱱᱟ ᱫᱚᱠᱚ ᱢᱮᱛᱟᱜ ᱥᱩᱥᱤᱱᱤ ᱵᱩᱨᱩ ᱚᱱᱟ ᱚᱱᱟ ᱵᱩᱨᱩ ᱞᱟᱛᱟᱨ ᱨᱮᱜᱮ ᱢᱤᱫᱴᱮᱡ ᱤᱭᱟᱹ ᱢᱮᱱᱟᱜ ᱟᱠᱟᱫᱟ ᱡᱷᱟᱨᱱᱟ ᱞᱮᱠᱟ, ᱚᱱᱟ ᱚᱸᱰᱮ ᱢᱤᱫ ᱴᱟᱝ ᱢᱩᱨᱛᱤ ᱞᱮᱠᱟ ᱢᱮᱱᱟᱜ ᱟᱠᱟᱫᱟ᱾ ᱛᱟᱹᱨᱩᱵᱽ ᱮ ᱢᱮᱱᱟᱭᱟ ᱟᱨ ᱛᱟᱹᱨᱩᱵᱽ ᱮ ᱪᱟᱦᱟᱜ ᱠᱟᱫᱟ ᱟᱨ ᱩᱱᱤᱭᱟᱜ ᱠᱟᱴᱟ ᱞᱟᱛᱟᱨ ᱛᱟᱨ ᱴᱷᱮᱡ ᱠᱷᱚᱱ ᱚᱸᱰᱮ ᱠᱷ ᱫᱟᱜ ᱡᱚᱨᱚᱜᱼᱟ, ᱚᱱᱟᱜᱮ ᱟᱹᱰᱤ ᱧᱩᱛᱩᱢᱟᱱ ᱡᱟᱭᱜᱟ ᱠᱟᱱᱟ ᱚᱸᱰᱮ ᱟᱭᱢᱟ ᱦᱚᱲ ᱚᱸᱰᱮ ᱧᱮᱧᱮᱞ ᱞᱟᱹᱜᱤᱫ ᱠᱚ ᱦᱤᱡᱩᱜᱼᱟ᱾ ᱥᱟᱶᱛᱮ ᱠᱚ ᱢᱮᱱᱟ ᱪᱮ ᱚᱸᱰᱮ ᱡᱟᱦᱟᱸ ᱫᱟᱜ ᱡᱚᱨᱚᱜ ᱟᱥᱮ ᱚᱱᱟ ᱫᱟᱜ ᱟᱫᱚ ᱥᱟᱨᱟ ᱵᱚᱪᱷᱚᱨ ᱥᱟᱨᱟ ᱵᱚᱪᱷᱚᱨ ᱢᱤᱫ ᱞᱟᱜᱟᱛᱟᱲ ᱜᱮ ᱡᱚᱲᱚᱜᱼᱟ ᱫᱷᱚᱨᱚᱱ ᱫᱤᱱ ᱦᱳᱭᱳᱜ ᱠᱟᱱ ᱡᱟᱹᱯᱩᱫ ᱫᱤᱱ ᱦᱳᱭᱳᱜ ᱠᱟᱱ ᱫᱟᱜ ᱵᱟᱝ ᱠᱚᱢ ᱵᱮᱥᱤ ᱢᱤᱫ ᱥᱚᱢᱟᱱ ᱛᱮᱜᱮ ᱡᱚᱨᱚᱜᱼᱟ ᱟᱨ
ᱦᱩᱸ
ᱞᱟᱜᱟ ᱛᱟᱨ ᱜᱮ ᱡᱚᱨᱚᱜᱼᱟ ᱵᱟᱝ ᱡᱮ ᱢᱮᱱᱛᱮ ᱫᱷᱚᱨᱚᱱ ᱠᱮᱫᱟᱭ ᱜᱟᱭᱫᱮ ᱱᱤᱭᱟᱹ ᱵᱟᱨ ᱫᱚ ᱵᱟᱝ ᱡᱚᱨᱚ ᱞᱮᱱᱟ ᱵᱚᱱᱫᱚ ᱞᱮᱱᱟ ᱚᱱᱠᱟ ᱚᱱᱠᱟ ᱫᱚ ᱵᱟᱝ ᱥᱟᱨᱟ ᱵᱚᱪᱷᱚᱨ ᱜᱮ ᱚᱸᱰᱮᱱᱟᱜ ᱫᱟᱜ ᱡᱚᱨᱚᱜᱼᱟ ᱚᱱᱟ ᱛᱮᱠᱚ ᱞᱟᱹᱭᱟ ᱥᱮ ᱚᱸᱰᱮ ᱵᱚᱸᱜᱟ ᱫᱟᱲᱮ ᱢᱮᱱᱟᱜ ᱟᱠᱟᱫᱟ ᱚᱱᱟᱛᱮ ᱡᱟᱦᱟᱸᱭ ᱦᱚᱲ ᱠᱚ ᱥᱟᱺᱜᱤᱧ ᱠᱚᱨᱮᱱ ᱠᱚ ᱦᱤᱡᱩᱜᱼᱟ
ᱦᱩᱸ
ᱩᱱᱠᱩ ᱦᱚᱲ ᱫᱚ ᱚᱸᱰᱮᱱᱟᱜ ᱫᱟᱜ ᱧᱩ ᱧᱩ ᱛᱚᱨᱟᱭ ᱜᱮᱭᱟ ᱠᱚ ᱢᱮᱱᱟ ᱠᱚ ᱥᱮᱪ ᱚᱰᱮ ᱥᱩ ᱥᱩᱥᱱᱤ ᱵᱩᱨᱩ ᱡᱷᱟᱨᱱᱟ ᱨᱮᱱᱟᱜ ᱫᱟᱜ ᱮᱢ ᱧᱩ ᱞᱮᱠᱷᱟᱱ ᱦᱚᱲᱢᱚ ᱠᱚᱨᱮᱱᱟᱜ ᱨᱩᱣᱟᱹ ᱦᱟᱹᱥᱩ ᱠᱚ ᱪᱟᱵᱟᱜᱼᱟ ᱡᱟᱦᱟᱸ ᱜᱷᱟᱣ ᱠᱚ ᱛᱟᱦᱮᱱᱟ ᱱᱚᱣᱟ ᱠᱚ ᱪᱟᱵᱟᱜᱼᱟ ᱱᱚᱝᱠᱟ ᱠᱚ ᱞᱟᱹᱭ ᱛᱟᱦᱮᱱᱟ ᱟᱨ ᱱᱚᱰᱮ ᱟᱨᱦᱚᱸ ᱥᱩᱥᱩᱱ ᱵᱩᱨᱩ ᱨᱮ ᱟᱨᱦᱚᱸ ᱧᱮᱞ ᱡᱚᱝ ᱞᱮᱠᱟᱱᱟᱜ ᱡᱤᱱᱤᱥ ᱠᱚ ᱢᱮᱱᱟᱜ ᱟᱠᱟᱫᱟ ᱡᱟᱦᱟᱸ ᱫᱚ ᱢᱮᱱᱟᱜ ᱟᱠᱟᱫᱟ ᱯᱟᱨᱠ ᱢᱮᱱᱟᱜ ᱟᱠᱟᱫᱟ ᱢᱤᱫᱴᱟᱝ ᱢᱩᱨᱩᱜ ᱵᱟᱦᱟ ᱮᱠᱚᱳ ᱯᱟᱨᱠ ᱥᱟᱶᱛᱮ ᱚᱸᱰᱮ ᱥᱩᱥᱩᱱᱤᱭᱟᱹ ᱵᱩᱨᱩ ᱠᱷᱚᱱᱜᱮ ᱚᱸᱰᱮ ᱫᱷᱤᱨᱤ ᱨᱮᱱ ᱵᱚᱸᱜᱟ ᱠᱚ ᱵᱮᱱᱟᱣ ᱠᱚᱣᱟ ᱫᱷᱤᱨᱤ ᱨᱮᱱ ᱢᱩᱴᱷᱟᱹᱱ ᱵᱚᱸᱜᱟ ᱥᱟᱶᱛᱮ ᱯᱩᱡᱟᱹ ᱯᱟᱥᱟ ᱞᱟᱹᱜᱤᱫ ᱡᱟᱦᱟᱸ ᱚᱱᱟ ᱫᱷᱤᱨᱤ ᱨᱮᱱᱟᱜ ᱛᱷᱟᱹᱨᱤ ᱠᱚᱵᱚᱱ ᱵᱮᱵᱚᱦᱟᱨ ᱛᱟᱦᱮᱱᱟ ᱦᱳᱭ ᱚᱱᱟ ᱨᱮᱱᱟᱜ ᱫᱷᱤᱨᱤ ᱨᱮᱱᱟᱜ ᱛᱷᱟᱹᱨᱤ ᱠᱚ ᱚᱸᱰᱮ ᱠᱚ ᱵᱮᱱᱟᱣ ᱛᱟᱦᱮᱱᱟ ᱫᱷᱤᱨᱤ ᱨᱮᱱ ᱢᱩᱠᱷᱟᱹᱱ ᱵᱚᱸᱜᱟ ᱠᱚ ᱵᱮᱱᱟᱣ ᱠᱚᱣᱟ ᱥᱟᱶᱛᱮ ᱟᱨᱦᱚᱸ ᱟᱭᱢᱟ ᱞᱮᱠᱟᱱ ᱧᱮᱞ ᱡᱚᱝ ᱞᱮᱠᱟᱱᱟᱜ ᱡᱤᱱᱤᱥ ᱠᱚ ᱢᱮᱱᱟᱜᱼᱟ ᱯᱟᱨᱠ ᱢᱮᱱᱟᱜᱼᱟ ᱚᱸᱰᱮ ᱯᱟᱨᱠ ᱨᱮᱵᱮᱱ ᱵᱚᱞᱚ ᱫᱟᱲᱮᱭᱟᱜᱼᱟ ᱟᱨ ᱯᱟᱨᱠ ᱨᱮ ᱵᱚᱞᱚ ᱠᱟᱛᱮᱜ ᱟᱭᱢᱟ ᱞᱮᱠᱟᱱᱟᱜ ᱱᱟᱱᱟ ᱦᱩᱱᱟᱹᱨ ᱵᱟᱦᱟ ᱠᱚ ᱢᱮᱱᱟᱜ ᱟᱠᱟᱫᱟ ᱟᱨ ᱡᱤᱵᱽ ᱡᱤᱭᱟᱹᱞᱤ ᱠᱚ ᱢᱮᱱᱟᱜ ᱟᱠᱟᱫ ᱠᱚᱣᱟ ᱵᱟᱦᱟ ᱠᱚ ᱢᱮᱱᱟᱜ ᱟᱠᱟᱫᱟ ᱱᱚᱣᱟ ᱠᱚᱵᱮᱱ ᱧᱮᱞ ᱫᱟᱲᱮᱭᱟᱜᱼᱟ ᱟᱨ ᱚᱸᱰᱮ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ ᱢᱤᱫᱴᱟᱝ ᱡᱤᱱᱤᱥ ᱚᱰᱮ ᱥᱩᱥᱩᱱᱤᱭᱟᱹ ᱡᱟᱦᱟᱸᱭ ᱠᱚ ᱫᱟᱬᱟᱱ ᱠᱚ ᱪᱟᱞᱟᱜ ᱟᱥᱮ ᱢᱟᱱᱮ ᱯᱨᱟᱭ ᱞᱮᱠᱟ ᱠᱟᱱ ᱡᱚᱛᱚ ᱞᱮᱠᱟᱱ ᱡᱤᱱᱤᱥ ᱨᱮᱱᱟᱜ ᱜᱤ ᱥᱩᱵᱤᱫᱷᱟ ᱢᱮᱱᱟᱜ ᱟᱠᱟᱫᱟ ᱚᱸᱰᱮ ᱛᱟᱦᱮᱱ ᱞᱟᱹᱜᱤᱫ ᱚᱲᱟᱜ ᱡᱚᱢ ᱞᱟᱹᱜᱤᱫ ᱫᱚᱠᱟᱱ ᱫᱟᱹᱱᱤ ᱯᱟᱭᱨᱟᱜ ᱞᱟᱹᱜᱤᱫ ᱜᱟᱹᱰᱭᱟᱹ ᱠᱚ ᱧᱮᱞ ᱞᱟᱹᱜᱤᱫ ᱫᱟᱬᱟᱱ ᱴᱷᱟᱶ ᱠᱚ ᱢᱟᱱᱮ ᱥᱟᱱᱟᱢ ᱞᱮᱠᱟᱱᱟᱜ ᱜᱮ ᱟᱹᱰᱤ ᱱᱟᱯᱟᱭ ᱵᱷᱟᱵᱛᱮ ᱚᱸᱰᱮ ᱠᱚ ᱵᱚᱡᱟᱭ ᱫᱚᱦᱚᱣ ᱠᱟᱫᱟ ᱥᱟᱱᱟᱢ ᱞᱮᱠᱟᱱᱟᱜ ᱡᱚᱛᱚ ᱦᱚᱲᱟᱜ ᱜᱮ ᱡᱟᱛᱮ ᱟᱞᱚ ᱚᱥᱩᱵᱤᱫᱟ ᱦᱳᱭᱳᱜ ᱢᱟ
ᱦᱩᱸ
ᱚᱱᱟ ᱛᱮᱞᱤᱧ ᱢᱚᱱᱮᱭᱟ ᱡᱮ ᱥᱩᱥᱩᱱᱤ ᱵᱩᱨᱩ ᱥᱩᱨᱩ ᱥᱳᱨ ᱥᱳᱯᱳᱨ ᱠᱚᱨᱮ ᱡᱟᱦᱟᱸᱭ ᱠᱚ ᱢᱮᱱᱟᱜ ᱟᱠᱟᱫᱟ ᱩᱱᱠᱩ ᱫᱚ ᱡᱟᱹᱱᱤᱡ ᱟᱨ ᱚᱸᱰᱮ ᱟᱭᱢᱟ ᱜᱮ ᱠᱟᱹᱣᱰᱤ ᱠᱚ ᱟᱨᱡᱟᱣ ᱛᱟᱦᱮᱱ ᱜᱮᱭᱟ ᱚᱸᱰᱮ ᱩᱱᱟᱹᱜ ᱢᱚᱸᱡᱽ ᱧᱮᱞ ᱡᱚᱝ ᱞᱮᱠᱟᱱᱟᱜ ᱡᱟᱭᱜᱟ ᱢᱮᱱᱟᱜᱼᱟ ᱟᱨ ᱥᱟᱺᱜᱤᱧ ᱠᱷᱚᱱ ᱩᱱᱟᱹᱜ ᱦᱚᱲ ᱠᱚ ᱠᱚ ᱦᱤᱡᱩᱜᱼᱟ ᱟᱨ ᱞᱤᱧ ᱟᱸᱡᱚᱢ ᱟᱠᱟᱫᱟ ᱪᱮᱫ ᱜᱚᱝᱠᱮ ᱚᱸᱰᱮ ᱥᱩᱥᱩᱱᱤ ᱵᱩᱨᱩ ᱚᱸᱰᱮ ᱜᱮ ᱢᱤᱫᱴᱟᱝ ᱢᱮᱞᱟ ᱦᱩᱭᱩᱜ ᱛᱟᱦᱮᱸᱱᱟ ᱯᱟᱛᱟ
ᱚᱱᱟ ᱯᱟᱛᱟ ᱫᱚ ᱤᱭᱟᱹ ᱵᱟᱹᱨᱱᱤ ᱯᱟᱛᱟ ᱠᱚ ᱢᱮᱛᱟᱜ ᱛᱟᱦᱮᱱᱟ
ᱦᱳᱭ
ᱜᱚᱝᱠᱮ ᱚᱱᱟ ᱵᱟᱹᱨᱱᱤ ᱯᱟᱛᱟ ᱤᱫᱤ ᱠᱟᱛᱮᱫ ᱢᱤᱫ ᱵᱟᱨ ᱠᱟᱛᱷᱟ ᱵᱮᱱ ᱞᱟᱹᱭ ᱞᱮᱠᱷᱟᱡ ᱱᱟᱯᱟᱭ ᱠᱚᱜᱼᱟ
ᱦᱳᱭ ᱛᱟᱦᱚᱞᱮ ᱵᱟᱹᱨᱱᱤ ᱯᱟᱛᱟ ᱚᱱᱟ ᱫᱚ ᱜᱚᱢᱠᱮᱧ ᱞᱟᱹᱭ ᱞᱮᱠᱷᱟᱱ ᱢᱟᱱᱮ ᱵᱟᱹᱨᱱᱤ ᱯᱟᱛᱟ ᱚᱱᱟ ᱫᱚ ᱛᱚᱠᱷᱚᱱ ᱫᱚ ᱢᱟᱱᱮ ᱞᱟᱹᱭ ᱞᱮᱠᱷᱟᱱ ᱢᱟᱱᱮ ᱟᱹᱰᱤ ᱛᱚᱠᱷᱚᱱ ᱦᱚᱸ ᱟᱹᱰᱤ ᱦᱚᱲᱠᱚ ᱦᱩᱭᱩᱜ ᱜᱮᱭᱟ ᱢᱟᱱᱮ᱾ ᱛᱚᱠᱷᱚᱱ ᱦᱚᱸ ᱟᱹᱰᱤ ᱥᱟᱸᱹᱜᱤᱧ ᱥᱟᱸᱹᱜᱤᱧ ᱨᱮᱱ ᱦᱚᱲ ᱠᱚ ᱦᱤᱡᱩᱜ ᱜᱮᱭᱟ ᱟᱥᱚᱞᱮ ᱢᱟᱱᱮ ᱚᱱᱟ ᱱᱤᱭᱟᱹ᱾ ᱠᱟᱛᱷᱟ ᱛᱮ ᱢᱟᱱᱮ ᱡᱮ ᱚᱸᱰᱮᱱᱟᱜ ᱚᱱᱮ ᱫᱟᱜ ᱡᱟᱦᱟᱸ ᱥᱟᱨᱟ ᱵᱚᱪᱷᱚᱨ ᱩᱰᱩᱝ-ᱚᱜ ᱟ ᱱᱚᱣᱟ ᱫᱚ ᱟᱹᱰᱤ ᱦᱟᱦᱟᱲᱟᱜ ᱨᱮᱱᱟᱜ ᱠᱟᱛᱷᱟ ᱠᱟᱱᱟ ᱛᱚ ᱞᱟᱹᱭ ᱜᱟᱱᱚᱜ-ᱟ ᱡᱮ ᱚᱱᱟ ᱢᱟᱱᱮ ᱛᱚᱠᱷᱚᱱ ᱫᱚ ᱢᱟᱱᱮ᱾ ᱛᱚᱠᱷᱚᱱ ᱫᱚ ᱢᱮᱞᱟ ᱦᱚᱸ ᱦᱳᱭᱳᱜ ᱜᱮᱭᱟ ᱥᱮ, ᱵᱟᱹᱨᱱᱤ ᱯᱟᱛᱟ ᱟᱨ ᱛᱚᱠᱷᱚᱱ ᱢᱟᱱᱮ ᱛᱟᱯᱚᱨᱮ ᱚᱱᱟ ᱫᱟᱜ ᱛᱮ ᱢᱟᱱᱮ ᱟᱹᱰᱤ ᱦᱚᱲ ᱜᱮ ᱚᱸᱰᱮ ᱢᱟᱱᱮ ᱯᱟᱭᱨᱟᱜ ᱜᱮᱭᱟ ᱠᱚ ᱢᱟᱱᱮ ᱥᱟᱸᱹᱜᱤᱧ ᱥᱟᱸᱹᱜᱤᱧ ᱨᱮᱱ ᱦᱚᱲ ᱠᱚ ᱦᱤᱡᱩᱜ-ᱟ ᱚᱸᱰᱮ ᱯᱟᱭᱨᱟᱜ ᱞᱟᱹᱜᱤᱫ ᱛᱮ ᱢᱟᱱᱮ ᱦᱤᱡᱩᱜ ᱠᱷᱟᱡ ᱫᱚ ᱠᱚ ᱢᱟᱱᱮ ᱯᱟᱭᱨᱟ ᱯᱟᱭᱨᱟ ᱛᱚᱨᱟᱜ ᱜᱮᱭᱟ ᱠᱚ ᱦᱳᱭ᱾ ᱢᱮᱱᱟᱠᱚ ᱡᱮ ᱦᱮᱡ ᱠᱟᱱᱟ ᱵᱚᱱ ᱛᱚ ᱛᱟᱦᱚᱞᱮ ᱵᱚᱱ ᱯᱟᱭᱨᱟ ᱛᱚᱨᱟᱜ ᱜᱮᱭᱟ ᱢᱟᱱᱮ ᱟᱫᱚ ᱛᱤᱥ ᱪᱚ ᱢᱟᱱᱮᱠᱩ ᱦᱤᱡᱩᱜ-ᱟ ᱚᱱᱠᱟ ᱫᱟᱲᱟᱱ ᱦᱳᱭ ᱛᱟᱯᱚᱨᱮ ᱚᱱᱟ ᱯᱟ ᱱᱮᱛᱟᱨ ᱫᱚ ᱢᱟᱱᱮ ᱱᱚᱣᱟ ᱤᱭᱟᱹ ᱩᱸᱜ ᱱᱚᱣᱟ ᱵᱟᱨᱱᱤ ᱡᱚᱠᱷᱚᱱ ᱚᱱᱟ ᱵᱟᱨᱱᱤ ᱠᱚ ᱵᱟᱦᱟᱜ ᱟᱥᱮ ᱛᱚᱠᱷᱚᱱ ᱜᱮ ᱱᱚᱣᱟ ᱦᱚᱸ ᱚᱱᱟ ᱵᱟᱹᱨᱱᱤ ᱯᱟᱛᱟ ᱡᱚᱠᱷᱚᱱ ᱦᱩᱭᱩᱜ ᱜᱮᱭᱟ ᱱᱚᱣᱟ ᱦᱚᱸ ᱚᱱᱟ ᱯᱟᱛᱟ ᱫᱚ᱾ ᱦᱳᱭ ᱦᱳᱭ
ᱟᱨ ᱜᱚᱢᱠᱮ ᱚᱸᱰᱮ ᱫᱚ ᱤᱭᱟᱹ ᱟᱭᱢᱟ ᱠᱤᱪᱷᱩ ᱫᱚᱠᱟᱱ ᱜᱮ ᱛᱟᱦᱮᱱᱟ ᱥᱟᱱᱟᱢ ᱞᱮᱠᱟᱱᱟᱜ ᱫᱚᱠᱟᱱ ᱜᱮ ᱛᱟᱦᱮᱱᱟ-
ᱦᱳᱭ ᱦᱳᱭ ᱟᱭᱢᱟ ᱟᱭᱢᱟ ᱞᱮᱠᱟᱱᱟᱜ ᱫᱚᱠᱟᱱ ᱛᱟᱦᱮᱱᱟ᱾
ᱚᱱᱟ ᱠᱟᱹᱴᱤᱡ ᱫᱚᱠᱟᱱ ᱫᱟᱱᱤ ᱠᱚ ᱪᱮᱫ ᱪᱮᱫ ᱛᱟᱦᱮᱱᱟ ᱚᱱᱟ ᱠᱚ ᱵᱮᱱ ᱞᱟᱹᱭ ᱞᱮᱠᱷᱟᱱ ᱱᱟᱯᱟᱭ ᱠᱚᱜ-ᱟ᱾
ᱩᱸ ᱟᱪᱪᱷᱟ ᱟᱸᱡᱚᱢ ᱵᱮᱱ ᱛᱟᱦᱚᱞᱮ ᱛᱚ ᱚᱸᱰᱮ ᱫᱚ ᱞᱟᱹᱭ ᱟᱵᱮᱱ ᱠᱟᱹᱱᱟᱹᱧ ᱚᱱᱟ᱾ ᱤᱭᱟᱹ ᱚᱸᱰᱮᱱᱟᱜ ᱤᱭᱟᱹ ᱥᱩᱥᱱᱤ ᱵᱩᱨᱩ ᱨᱮᱱᱟᱜ ᱱᱚᱝᱠᱟᱱᱟᱜ ᱫᱷᱤᱨᱤ ᱢᱮᱱᱟᱜᱼᱟ᱾ ᱡᱮ ᱚᱱᱠᱟᱱᱟᱜ ᱫᱷᱤᱨᱤ ᱛᱮᱫᱚ ᱢᱟᱱᱮ ᱩᱱᱠᱩ ᱵᱚᱸᱜᱟ ᱠᱚ ᱵᱮᱱᱟᱣ ᱠᱚᱣᱟ ᱚᱱᱮ ᱵᱮᱱ ᱞᱟᱹᱭ ᱠᱮᱫᱟ᱾ ᱦᱳᱭ᱾ ᱟᱨ ᱩᱱᱠᱩ ᱵᱚᱸᱜᱟ ᱠᱚ ᱵᱮᱱᱟᱣ ᱠᱚᱣᱟ ᱛᱟᱨᱯᱚᱨᱮ ᱵᱚᱸᱜᱟ ᱞᱮᱠᱟᱱᱟᱜ ᱚᱱᱟ ᱛᱷᱟᱹᱨᱤ ᱠᱚ ᱛᱷᱟᱹᱨᱤ ᱠᱚᱠᱚ ᱵᱮᱱᱟᱣᱟ ᱟᱨ ᱛᱟᱯᱚᱨᱮ ᱚᱱᱟ ᱜᱩᱲᱜᱩ ᱫᱷᱤ ᱨᱤ ᱤᱫ ᱟᱜ ᱠᱚ ᱵᱮᱱᱟᱣᱟ ᱦᱳᱭ ᱛᱟᱯᱚᱨᱮ ᱚᱱᱟ ᱵᱮᱨᱮᱱᱟ ᱠᱚᱠᱚ ᱵᱮᱱᱟᱣᱟ᱾ ᱵᱮᱠᱱᱟ ᱫᱚ ᱦᱟᱱᱮ ᱡᱟᱦᱟᱸ ᱨᱩᱴᱤ ᱠᱚ ᱠᱩ ᱠᱩ ᱨᱤᱛᱟ ᱵᱟ᱾
ᱦᱳᱭ ᱦᱳᱭ᱾
ᱚᱱᱟ ᱦᱳᱭ ᱦᱳᱭ ᱚᱱᱟ ᱫᱷᱤᱨᱤ ᱨᱤᱫ ᱛᱮᱱᱟᱜ ᱨᱮᱱᱟᱜ ᱠᱚ ᱵᱮᱱᱟᱣᱟ᱾ ᱛᱟᱯᱚᱨᱮ ᱤᱭᱟᱹ ᱟᱭᱢᱟ ᱛᱟᱯᱚᱨᱮ ᱞᱟᱹᱭ ᱞᱮᱠᱷᱟᱱ ᱫᱚ ᱦᱟᱱᱮ᱾ ᱴᱩᱯᱤ ᱠᱚ ᱛᱤᱨᱭᱳ ᱠᱚ ᱠᱚᱦᱚᱸ ᱠᱚ ᱟᱹᱠᱷᱨᱤᱧ ᱜᱮᱭᱟ ᱚᱸᱰᱮ ᱫᱚ ᱟᱨ ᱞᱟᱹᱭ ᱞᱮᱠᱷᱟᱱ ᱡᱚᱢᱟᱜ ᱛᱮᱦᱚᱸ ᱢᱮᱱᱟᱜ ᱜᱮᱭᱟ ᱡᱚᱢᱟᱜ ᱦᱚᱸᱠᱚ ᱟᱹᱠᱷᱨᱤᱧ ᱜᱮᱭᱟ ᱚᱸᱰᱮ᱾
ᱦᱮᱸ
ᱦᱳᱭ ᱢᱟᱱᱮ ᱢᱟᱱᱮ ᱪᱮᱫ ᱛᱮᱦᱚᱸ ᱢᱟᱱᱮ ᱚᱵᱷᱟᱵ ᱛᱮᱭᱟᱜ ᱫᱚ ᱵᱟᱹᱱᱩᱜᱼᱟ᱾ ᱛᱟᱨᱯᱚᱨᱮ ᱵᱩᱨᱩ ᱵᱩᱨᱩ ᱫᱮᱡᱚᱜ ᱦᱚᱨ ᱨᱮᱦᱚᱸ ᱢᱟᱱᱮ ᱚᱸᱰᱮ ᱦᱚᱸ ᱫᱚᱠᱟᱱ ᱢᱮᱱᱟᱜᱼᱟ᱾ ᱥᱟᱠᱟᱢ ᱟᱢ ᱡᱩᱫᱤ ᱚᱱᱟ ᱵᱩᱨᱩ ᱫᱮᱡ ᱟᱠᱟᱱᱟᱢ ᱚᱨᱫᱷᱮᱠ ᱴᱟᱭ ᱛᱚ ᱟᱢ ᱡᱩᱫᱤ ᱚᱱᱰᱮ ᱨᱮᱸᱜᱮᱡ ᱠᱮᱫ ᱢᱮᱭᱟ ᱛᱚ ᱚᱱᱟ ᱵᱩᱨᱩ ᱪᱚᱴ ᱠᱚᱨᱮ ᱦᱚᱸᱠᱚ ᱫᱚᱠᱟᱱ ᱠᱟᱜᱼᱟ? ᱦᱮᱸ᱾ ᱦᱩᱸ ᱟᱨ ᱡᱩᱫᱤ ᱥᱟᱵ ᱠᱟᱜ ᱢᱮ ᱫᱟᱜ ᱛᱮᱛᱟᱝ ᱠᱮᱫ ᱢᱮᱭᱟ ᱥᱮ ᱟᱨ ᱥᱟᱵ ᱠᱟᱜ ᱢᱮ ᱚᱱᱟ ᱵᱩᱨᱩ ᱪᱚᱴ ᱨᱮᱦᱚᱸ ᱢᱟᱱᱮ ᱚᱱᱛᱮ ᱨᱮᱦᱚᱸ ᱢᱟᱱᱮ ᱚᱱᱠᱟᱱᱟᱜ ᱫᱚᱠᱟᱱ ᱢᱮᱱᱟᱜ-ᱟ ᱫᱟᱜ ᱫᱚᱠᱟᱱ ᱠᱚ ᱚᱸᱰᱮ ᱠᱚ ᱟᱹᱠᱷᱨᱤᱧ ᱜᱮᱭᱟ ᱦᱳᱭ᱾ ᱢᱟᱱᱮ ᱡᱚᱛᱚ ᱛᱮᱜᱮ ᱥᱩᱵᱤᱛᱟ ᱢᱮᱱᱟᱜ-ᱟ᱾
ᱦᱩᱸ ᱛᱟ ᱛᱟᱦᱚᱞᱮ ᱜᱚᱢᱠᱮ ᱡᱟᱦᱟᱸᱭ ᱠᱚ ᱵᱩᱨᱩ ᱠᱚ ᱫᱮᱡᱚᱜ-ᱟ ᱛᱟᱦᱚᱞᱮ ᱩᱱᱠᱩᱣᱟᱜ ᱫᱚ ᱩᱱᱟᱹᱜ ᱢᱟᱱᱮ ᱮᱴᱠᱮᱴᱚᱲᱮ ᱠᱚᱫᱚ ᱵᱟᱝ ᱦᱳᱭᱳᱜ ᱛᱟᱠᱚᱣᱟ ᱡᱮ ᱫᱟᱜ ᱛᱮᱛᱟᱝ ᱥᱮ ᱡᱚᱢ ᱨᱮᱱᱟᱜ ᱫᱚ ᱦᱟᱝ
ᱦᱳᱭ ᱦᱳᱭ ᱵᱟᱝ ᱵᱟᱝ ᱜᱮ ᱮᱸᱴᱠᱮᱴᱚᱲᱮ ᱫᱚ ᱵᱟᱹᱱᱩᱜ ᱛᱟᱠᱚ ᱜᱮᱭᱟ ᱦᱳᱭ᱾
ᱟᱹᱰᱤ ᱱᱟᱯᱟᱭ ᱜᱮ ᱛᱟᱦᱚᱞᱮ ᱜᱚᱝᱠᱮ ᱟᱵᱮᱱ ᱵᱮᱱ ᱞᱟᱹᱭ ᱠᱮᱫᱟ ᱚᱠᱟ ᱞᱮᱠᱟ ᱢᱟᱱᱮ᱾ ᱚᱸᱰᱮ ᱪᱮᱫ ᱠᱚ ᱫᱚᱠᱟᱱ ᱫᱟᱨᱤ ᱠᱚ ᱢᱮᱱᱟᱜ ᱟᱠᱟᱫᱟ ᱥᱮ ᱚᱠᱟᱞᱮᱠᱟ ᱵᱩᱨᱩ ᱫᱮᱡᱚᱜ ᱥᱮᱫ ᱦᱚᱸ ᱟᱭᱢᱟ ᱫᱚᱠᱟᱱ ᱠᱚᱜᱮ ᱢᱮᱱᱟᱜ ᱟᱠᱟᱫᱟ᱾ ᱩᱱᱟᱹᱜ ᱢᱟᱱᱮ ᱩᱱᱟᱹᱜ ᱮᱸᱴᱠᱮᱴᱚᱬᱮ ᱠᱚᱫᱚ ᱵᱟᱝ ᱦᱮᱡ ᱟᱠᱟᱱᱟ᱾ ᱫᱟᱜ ᱧᱩ ᱨᱮᱸᱜᱮᱡ ᱛᱮᱛᱟᱝ ᱠᱚᱫᱚ ᱟᱫᱚ ᱧᱟᱢᱚᱜ ᱛᱟᱦᱮᱱᱟ ᱫᱟᱜ ᱠᱚᱫᱚ ᱦᱟᱝ?
ᱦᱩᱸ᱾
ᱟᱨ, ᱟᱨᱦᱚᱸ ᱜᱚᱝᱠᱮ ᱚᱱᱠᱟ ᱟᱨ ᱡᱟᱦᱟᱸ ᱠᱚᱨᱮ ᱚᱱᱠᱟ ᱵᱮᱱ ᱫᱟᱬᱟᱱ ᱵᱮᱱ ᱪᱟᱞᱟᱣ ᱟᱠᱟᱱᱟ᱾ ᱧᱩᱛᱩᱢᱟᱱ ᱧᱮᱧᱮᱞ ᱡᱟᱭᱜᱟ ᱠᱚ?
ᱦᱳᱭ ᱪᱟᱞᱟᱜ ᱠᱟᱱᱟᱞᱤᱧ᱾ ᱱᱚᱣᱟ ᱢᱚᱭᱛᱷᱟᱱ, ᱦᱮᱸ ᱚᱱᱟ ᱢᱟᱭᱛᱷᱚᱱ ᱨᱮᱦᱚᱸ ᱚᱱᱠᱟ ᱜᱮ ᱧᱮᱧᱮᱞ ᱛᱮᱱᱟᱜ ᱫᱚ ᱢᱮᱱᱟᱜᱼᱟ᱾ ᱦᱮᱸ ᱚᱸᱰᱮ ᱫᱚ ᱤᱧ ᱚᱸᱰᱮ ᱫᱚ ᱢᱟᱱᱮ ᱱᱟᱹᱣᱠᱟᱹ ᱛᱤᱧ ᱫᱟᱬᱟᱣ ᱠᱟᱜᱼᱟ ᱢᱟᱱᱮ ᱱᱟᱹᱣᱠᱟᱹᱛᱮ ᱵᱚᱞᱛᱮ ᱦᱮᱸ ᱢᱟᱱᱮ ᱢᱟᱱᱮ ᱱᱟᱹᱣᱠᱟᱹ ᱢᱟᱱᱮ ᱚᱱᱟ ᱫᱟᱜ ᱛᱟᱞᱟᱨᱮ ᱢᱤᱫᱴᱮᱱ ᱚᱱᱠᱟ ᱰᱷᱤᱯ ᱢᱮᱱᱟᱜ ᱟᱠᱟᱫᱟ᱾ ᱢᱟᱱᱮ ᱮᱢᱚᱱ ᱠᱟᱱᱟ ᱰᱷᱤᱯ ᱚᱱᱟ ᱢᱟᱱᱮ ᱚᱸᱰᱮ ᱢᱟᱱᱮ ᱚᱸᱰᱮ ᱡᱤᱭᱟᱹᱞᱤ ᱠᱚᱦᱚᱸ ᱠᱚ ᱛᱟᱦᱮᱸ ᱫᱟᱲᱮᱭᱟᱜᱼᱟ ᱚᱸᱰᱮ ᱢᱟᱱᱮ ᱫᱟᱜ ᱛᱟᱞᱟᱨᱮ ᱛᱟᱨᱯᱚᱨᱮ ᱦᱟᱦᱟᱲᱟᱜ ᱨᱮᱱᱟᱜ ᱠᱟᱛᱷᱟ ᱵᱟᱝ ᱠᱟᱱᱟ᱾ ᱡᱮ ᱚᱸᱰᱮ ᱩᱱᱠᱩ ᱫᱟᱜ ᱛᱟᱞᱟᱨᱮ ᱡᱤᱵᱽ ᱡᱤᱭᱟᱹᱞᱤ ᱢᱮᱱᱟᱜ ᱠᱚᱣᱟ᱾ ᱛᱚ ᱩᱱᱠᱩᱣᱟᱜ ᱡᱚᱢᱟᱜ ᱫᱚ ᱚᱠᱟ ᱠᱷᱚᱱᱟᱜ ᱠᱚ ᱧᱟᱢᱮᱫᱼᱟ? ᱟᱫᱚ ᱠᱟᱹᱴᱤᱡ ᱢᱟᱨᱟᱝ ᱫᱚ ᱢᱟᱨᱟᱝ ᱧᱚᱜ ᱜᱮᱭᱟ᱾ ᱦᱳᱭ᱾ ᱚᱱᱟ ᱫᱟᱜ ᱛᱟᱞᱟᱨᱮ ᱢᱟᱱᱮ ᱰᱷᱤᱯ ᱞᱮᱠᱟ ᱢᱮᱱᱟᱜ ᱟᱠᱟᱫᱟ᱾ ᱟᱨ ᱛᱟᱯᱚᱨᱮ ᱚᱸᱰᱮ ᱜᱮ ᱟᱹᱰᱤ ᱢᱟᱱᱮ ᱠᱟᱹᱴᱤᱡ ᱵᱚᱛᱚᱨ ᱦᱚᱸ ᱵᱩᱡᱷᱟᱹᱜ ᱜᱮᱭᱟ᱾ ᱢᱟᱱᱮ ᱡᱩᱫᱤ ᱵᱟᱢ ᱪᱟᱞᱟᱣ ᱵᱟᱲᱟ ᱠᱚᱜᱼᱟ ᱢᱟᱱᱮ ᱢᱤᱫ ᱫᱷᱟᱣ ᱜᱮ ᱡᱩᱫᱤ ᱥᱟ ᱟᱢ ᱯᱨᱚᱛᱷᱚᱢ ᱛᱚᱨᱟ ᱨᱮᱢ ᱪᱟᱞᱟᱣ ᱠᱚᱜᱼᱟ ᱥᱮ ᱛᱟᱦᱚᱞᱮ ᱠᱟᱹᱴᱤᱡ ᱮᱢ ᱵᱚᱛᱚᱨᱚᱜᱼᱟ᱾ ᱢᱮᱱᱟᱢ ᱱᱚᱣᱟ ᱵᱤᱨ ᱫᱷᱟᱨᱮ ᱨᱮᱧ ᱦᱮᱡ ᱟᱠᱟᱱᱟ᱾ ᱟᱨ ᱛᱟ ᱛᱟᱞᱟᱨᱮ ᱢᱤᱫᱴᱮᱱ ᱰᱷᱤᱯ ᱢᱮᱱᱟᱜᱼᱟ᱾ ᱛᱟᱯᱚᱨᱮ ᱚᱱᱟ ᱠᱚᱨᱮ ᱠᱚ ᱧᱮᱞᱪᱚᱝ ᱢᱮᱭᱟ ᱛᱚ ᱟᱹᱰᱤ ᱵᱚᱛᱚᱨ ᱜᱮᱢ ᱵᱩᱡᱷᱟᱹᱣᱟ᱾ ᱦᱳᱭ ᱢᱮᱱᱟᱢ ᱢᱚᱱᱮᱛᱮᱢ ᱢᱮᱱᱟ ᱪᱤᱞᱤ ᱡᱟᱱᱣᱟᱨ ᱠᱚᱪᱚ ᱢᱮᱱᱟᱜ ᱠᱚᱣᱟ ᱪᱚ ᱪᱮᱫ ᱪᱚ